ᱜᱚᱝᱠᱮ ᱡᱚᱦᱟᱨ ᱜᱮ᱾
ᱦᱮᱸ ᱡᱚᱦᱟᱨ ᱜᱮ, ᱠᱟ ᱞᱮᱠᱟ ᱢᱮᱱᱟᱢᱟ?
ᱵᱷᱟᱹᱜᱤ ᱜᱮ ᱢᱮᱱᱟᱹᱧᱟ, ᱟᱢ ᱫᱚ ᱚᱠᱟ ᱞᱮᱠᱟ?
ᱦᱚᱭ ᱤᱧ ᱦᱚᱸ ᱵᱷᱟᱹᱜᱤ ᱜᱮ ᱟᱨᱼᱼ
ᱟᱯᱮ ᱥᱮᱜ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ?
ᱦᱮᱸ ᱫᱟᱜ ᱡᱟᱹᱲᱤ ᱠᱚ ᱦᱩᱭᱩᱜ ᱠᱟᱱ ᱜᱮᱭᱟ ᱟᱨᱼᱼ ᱟᱨ ᱱᱚᱣᱟ ᱢᱟ ᱤᱭᱟᱹ ᱫᱤᱱ ᱠᱟᱱᱟ ᱥᱮ ᱫᱟᱜ ᱫᱤᱱ ᱠᱟᱱ ᱜᱮᱭᱟ ᱛᱚ ᱮᱱ ᱨᱮᱦᱚᱸ ᱚᱱᱠᱟ ᱫᱚ ᱟᱹᱣᱨᱤ ᱵᱩᱡᱷᱟᱹᱜᱼᱟ᱾ ᱫᱟᱜ ᱫᱤᱱ ᱜᱚᱨᱚᱢ ᱠᱚ ᱵᱩᱡᱷᱟᱹᱜ ᱠᱟᱱᱟ ᱩᱫᱽᱜᱟᱹᱨ ᱠᱟᱱᱟ ᱫᱚᱢᱮ ᱟᱨ ᱫᱟᱜ ᱡᱟᱲᱤᱨᱮᱱᱟᱜ ᱥᱚᱢᱚᱭ ᱢᱟ ᱦᱩᱭ ᱟᱠᱟᱱ ᱜᱮᱭᱟ ᱟᱥᱟᱲ ᱵᱚᱸᱜᱟ ᱵᱚᱞᱚ ᱠᱟᱱᱟ ᱥᱮ ᱠᱤᱱᱛᱩ ᱚᱱᱠᱟ ᱮᱠᱫᱚᱢ ᱟᱥᱟᱲ ᱥᱟᱱ ᱚᱠᱟ ᱞᱮᱠᱟ ᱫᱟᱜᱟ ᱥᱮ ᱥᱟᱱ ᱵᱷᱟᱫᱚᱨ ᱚᱱᱠᱟ ᱫᱟᱜ ᱫᱚ ᱟᱹᱨᱤ ᱫᱟᱜᱟᱭ ᱡᱟᱦᱟᱸ ᱛᱤᱥ ᱠᱚᱨᱮ ᱫᱟᱜ ᱮᱫᱟᱭ᱾
ᱚ, ᱦᱚᱸ ᱟᱞᱮ ᱥᱮᱫ ᱦᱚᱸ ᱚᱱᱠᱟ ᱜᱮ᱾
ᱦᱚᱸ
ᱫᱚᱢᱮ ᱫᱚ ᱵᱟᱭ ᱫᱟᱜ ᱮᱫᱟ ᱟᱨᱠᱤ ᱟᱲᱟ ᱪᱷᱟᱲᱟᱭ ᱫᱟᱜ ᱮᱫᱟ᱾
ᱦᱮᱸ ᱦᱮᱸ ᱟᱨ ᱪᱟᱥ ᱵᱟᱥ ᱠᱚᱫᱚ?
ᱤᱭᱟᱹ ᱪᱟᱥᱵᱟᱥ ᱠᱚᱫᱚ ᱤᱭᱟᱹ ᱛᱚᱞᱟ ᱠᱚᱫᱚᱞᱮ ᱜᱤᱲᱤ ᱜᱚᱫ ᱠᱟᱫᱟ ᱟᱨᱠᱤ ᱟᱨ ᱠᱤᱪᱷᱩ ᱟᱨ ᱠᱚ ᱜᱤᱲᱮᱫ ᱜᱮᱭᱟ ᱡᱟᱦᱟᱸᱭ ᱠᱚ ᱵᱟᱠ ᱠᱤ ᱜᱷᱩᱴᱩ ᱠᱚᱨᱮ ᱡᱟᱦᱟᱸᱭ ᱵᱟᱹᱠᱤ ᱠᱚ ᱛᱟᱦᱮᱸ ᱠᱟᱱ ᱛᱟᱠᱚᱣᱟ ᱚᱱᱟ ᱠᱚᱦᱚᱸ ᱵᱟᱹᱛᱟᱹᱲᱤ ᱨᱮᱠᱚ ᱜᱤᱰᱤᱭᱮᱫᱟ᱾
ᱦᱩᱸ ᱚ ᱟᱫᱚ ᱠᱷᱟᱹᱞᱤ ᱱᱤᱭᱟᱹ ᱚᱠᱛᱚ ᱫᱚ ᱪᱮᱫ, ᱠᱷᱟᱹᱞᱤ ᱦᱩᱲᱩ ᱠᱚᱜᱮᱯᱮ ᱪᱟᱥ ᱜᱮᱭᱟ ᱥᱮ ᱮᱴᱟᱜ ᱡᱟᱦᱟᱱᱟᱜ ᱠᱚᱦᱚᱸ ᱜᱩᱦᱩᱢ ᱠᱚ ᱚᱱᱟ ᱠᱚ?
ᱵᱟᱝ ᱚᱱᱟ ᱜᱩᱦᱩᱢ ᱠᱚᱫᱚ ᱚᱱᱟ ᱠᱚᱫᱚ ᱢᱟᱱᱮ ᱱᱤᱭᱟᱹ ᱥᱤᱡᱤᱱ ᱫᱚ ᱵᱟᱝ ᱪᱟᱥᱚᱜᱼᱟ ᱜᱩᱦᱩᱢ ᱠᱚᱫᱚ ᱞᱟᱦᱟᱛᱮ ᱪᱟᱥ ᱦᱩᱭ ᱠᱟᱱᱟ ᱟᱨᱠᱤ ᱟᱫᱚ ᱡᱟᱦᱟᱸ ᱱᱤᱛᱚᱜ ᱡᱟᱦᱟᱸ ᱥᱤᱡᱤᱱ ᱦᱤᱡᱩᱜ ᱠᱟᱱᱟ ᱟᱨᱠᱤ ᱡᱟᱦᱟᱸ ᱫᱚ ᱡᱟᱹᱯᱩᱫ ᱫᱤᱱ ᱟᱨᱠᱤ ᱚᱱᱟ ᱡᱟᱹᱯᱩᱫ ᱫᱤᱱ ᱨᱮᱫᱚ ᱦᱩᱲᱩ ᱜᱮ ᱛᱚᱞᱟ ᱦᱩᱭᱩᱜᱼᱟ ᱚᱱᱟ ᱛᱚᱞᱟ ᱠᱟᱛᱮᱜ ᱡᱚᱠᱷᱚᱱ ᱜᱮ ᱦᱟᱨᱟᱜᱼᱟ ᱡᱚᱠᱷᱚᱱ ᱜᱮ ᱢᱟᱱᱮ ᱵᱤᱫ ᱜᱟᱱᱚᱜᱼᱟ ᱟᱨᱠᱤ ᱚᱱᱟ ᱨᱚᱦᱚᱭ ᱜᱟᱱᱚᱜᱼᱟ ᱢᱮᱱᱫᱚ ᱩᱱ ᱥᱚᱢᱚᱭ ᱜᱮ ᱚᱱᱟ ᱜᱮᱞᱮ ᱨᱚᱦᱚᱭᱟ ᱦᱩᱲᱩ ᱠᱚᱜᱮ᱾
ᱦᱚᱸ ᱦᱩᱲᱩ ᱫᱚ ᱛᱤᱱ ᱚᱠᱛᱚ ᱯᱮ ᱨᱚᱦᱚᱭᱟ ᱥᱩᱫᱩ ᱱᱤᱭᱟᱹ ᱚᱠᱛᱚ ᱜᱮᱯᱮ ᱚᱱᱮ? ᱟᱨᱚ ᱨᱟᱵᱟᱝ ᱫᱤᱱ ᱦᱚᱸ?
ᱤᱭᱟᱹ ᱟᱞᱮ ᱱᱚᱣᱟ ᱴᱚᱴᱷᱟ ᱠᱚᱨᱮ ᱫᱚ ᱢᱟᱱᱮ ᱱᱤᱭᱟᱹ ᱚᱠᱛᱚ ᱜᱮᱞᱮ ᱨᱚᱦᱚᱭᱟ ᱠᱤᱱᱛᱩ ᱮᱴᱟᱜ ᱴᱚᱴᱷᱟ ᱠᱚᱨᱮ ᱟᱞᱮ ᱥᱩᱨ ᱥᱩᱯᱩᱨ ᱜᱮ ᱢᱮᱱᱟᱜᱼᱟ ᱛᱚᱠᱚ ᱚᱱᱟ ᱠᱚᱨᱮ ᱫᱚ ᱢᱟᱱᱮ ᱨᱮᱭᱟᱲ ᱫᱤᱱ ᱦᱚᱸᱠᱚ ᱨᱚᱦᱚᱭᱟ ᱟᱨ ᱱᱤᱭᱟᱹᱴᱟᱜ ᱫᱤᱱ ᱦᱚᱸᱠᱚ ᱨᱚᱦᱚᱭᱟ᱾
ᱦᱮᱸᱛᱚ ᱦᱳᱲᱳ ᱟᱹᱰᱤ ᱡᱟᱭᱜᱟ ᱨᱮᱜᱮ ᱵᱟᱨ ᱵᱟᱨ ᱥᱤᱡᱤᱱ ᱠᱚ ᱨᱚᱦᱚᱭ ᱜᱮᱭᱟ ᱥᱮ᱾
ᱦᱮᱸ ᱟᱯᱮᱥᱮᱫ ᱫᱚ ᱚᱠᱟ ᱞᱮᱠᱟ ᱠᱚ ᱨᱚᱦᱚᱭᱟ? ᱢᱤᱫ ᱥᱤᱡᱤᱱ ᱥᱮ ᱵᱟᱨ ᱥᱤ
ᱟᱞᱮ ᱟᱞᱮ ᱥᱮᱫ ᱢᱤᱫ ᱥᱤᱡᱤᱱ ᱜᱮᱠᱚ ᱨᱚᱦᱚᱭᱟ ᱟᱞᱮ ᱥᱮᱫ ᱢᱟ ᱚᱱᱠᱟ ᱮᱸᱜ ᱫᱟᱜ ᱵᱮᱵᱚᱥᱛᱷᱟ ᱠᱚ ᱵᱟᱹᱱᱩᱜ ᱟᱥᱮ ᱡᱮᱦᱮᱛᱩ ᱥᱮᱨᱢᱟ ᱫᱟᱜ ᱛᱮᱜᱮ ᱠᱷᱟᱹᱞᱤ ᱤᱭᱟᱹ ᱦᱩᱭᱩᱜᱼᱟ ᱦᱩᱲᱩ ᱨᱚᱦᱚᱭ ᱦᱩᱭᱩᱜᱼᱟ᱾ ᱱᱤᱛ ᱫᱚ ᱥᱮᱨᱢᱟ ᱨᱮ ᱱᱮᱛᱟᱨ ᱫᱚ ᱱᱚᱜᱼᱚᱭ ᱫᱟᱜ ᱫᱤᱱ ᱠᱟᱱᱟ ᱥᱮ ᱱᱤᱛ ᱫᱚ ᱫᱟᱜ ᱛᱟᱦᱮᱱᱟ ᱟᱡ ᱛᱮᱜᱮ ᱫᱟᱜᱚᱜᱼᱟ, ᱟᱨ ᱨᱟᱵᱟᱝ ᱫᱤᱱ ᱡᱟᱦᱟᱸ ᱠᱚᱨᱮ ᱠᱚ ᱨᱚᱦᱚᱭᱟ ᱦᱩᱲᱩ ᱠᱚ ᱚᱱᱟ ᱠᱚᱨᱮ ᱫᱚ ᱚᱱᱟ ᱢᱟ ᱥᱮᱨᱢᱟ ᱫᱟᱜ ᱢᱟ ᱵᱟᱝ ᱛᱟᱦᱮᱱᱟᱥᱮ ᱩᱱᱫᱚ ᱥᱮᱞᱚ ᱢᱮᱥᱤᱱ ᱠᱚ ᱟᱛᱮ ᱫᱟᱜ ᱠᱚ ᱨᱟᱠᱟᱵ ᱠᱟᱛᱮ ᱨᱚᱦᱚᱭ ᱦᱩᱭᱩᱜᱼᱟ᱾
ᱟᱞᱮ ᱥᱮᱫ ᱦᱚᱸ ᱟᱞᱮ ᱟᱞᱮ ᱥᱮᱫ ᱦᱚᱸ ᱚᱱᱠᱟ ᱜᱮ ᱢᱟᱱᱮ ᱫᱟᱜ ᱵᱷᱚᱨᱥᱟ ᱠᱟᱱᱟᱞᱮ ᱟᱨᱠᱤ ᱢᱟᱱᱮ ᱢᱮᱱ ᱫᱚ ᱦᱩᱭᱩᱜ ᱠᱟᱱᱟ ᱡᱩᱫᱤ ᱫᱟᱜᱟᱭ ᱛᱟᱦᱚᱞᱮ ᱦᱳᱲᱳ ᱦᱩᱭᱩᱜᱼᱟ ᱵᱷᱟᱜᱤ ᱴᱷᱤᱠ ᱟᱨ ᱵᱟᱠᱷᱟᱱ ᱫᱚ ᱚᱱᱠᱟ ᱫᱚ ᱦᱳᱲᱳ ᱫᱚ ᱵᱟᱝ ᱦᱩᱭᱩᱜᱼᱟ᱾
ᱦᱩᱸ
ᱢᱟᱱᱮ ᱠᱮᱱᱮᱞ ᱠᱚᱫᱚ ᱟᱞᱮᱥᱮᱫ ᱫᱚ ᱵᱟᱹᱱᱩᱜᱼᱟ ᱠᱮᱱᱮᱞ ᱫᱟᱜ ᱵᱷᱚᱨᱥᱟ ᱛᱮᱞᱮ ᱪᱟᱥᱟ ᱚᱱᱠᱟ ᱫᱚ ᱵᱟᱝ ᱜᱟᱱᱚᱜ ᱜᱮᱭᱟ᱾
ᱦᱚᱸ
ᱛᱟᱦᱚᱞᱮ ᱟᱯᱮ ᱥᱮᱫ ᱫᱚ ᱪᱮᱫ ᱪᱮᱫ ᱦᱩᱲᱩ ᱠᱚ ᱯᱮ ᱛᱚᱞᱟᱣ ᱟᱠᱟᱫᱟ ᱥᱮ ᱵᱟᱝ?
ᱦᱮᱸ ᱛᱚᱞᱟ ᱠᱚᱫᱚ ᱦᱩᱭ ᱠᱟᱱ ᱜᱮᱭᱟ ᱟᱫᱚ ᱡᱟᱦᱟᱸ ᱠᱚ ᱵᱟᱠ ᱠᱚ ᱢᱮᱱᱟ ᱡᱮ ᱡᱟᱦᱟᱸ ᱠᱚ ᱚ ᱵᱟᱹᱭᱦᱟᱹᱲ ᱟᱨ ᱜᱷᱩᱴᱩ ᱵᱟᱨ ᱨᱚᱠᱚᱢ ᱵᱟᱠᱚ ᱢᱮᱱᱟ ᱵᱟᱹᱫᱽ ᱡᱟᱦᱟᱸ ᱫᱚ ᱵᱟᱹᱭᱦᱟᱹᱲ ᱡᱟᱦᱟᱸ ᱨᱮᱫᱚ ᱵᱷᱟᱨᱤ ᱦᱩᱲᱩ ᱠᱚᱠᱚ ᱨᱚᱦᱚᱭᱟ ᱡᱟᱦᱟᱸ ᱫᱚ ᱮ ᱨᱚᱦᱚᱭ ᱛᱮ ᱵᱤᱞᱤ ᱛᱮ ᱫᱮᱨᱤᱜᱼᱟ ᱫᱮᱨᱤᱜᱼᱟ ᱾ ᱢᱟᱱᱮ ᱥᱚᱢᱚᱭ ᱞᱟᱜᱟᱜᱼᱟ ᱵᱮᱥᱤ ᱚᱠᱛᱚ ᱠᱚ ᱵᱮᱥ ᱵᱮᱥᱤ ᱧᱚᱜ ᱞᱟᱜᱟᱜᱼᱟ ᱾ ᱚᱱᱠᱟᱱ ᱦᱩᱲᱩ ᱫᱚ ᱡᱟᱦᱟᱸ ᱨᱮᱫᱚ ᱫᱟᱜ ᱵᱮᱥᱤ ᱛᱟᱦᱮᱱᱟ ᱥᱮ ᱫᱟᱜ ᱵᱮᱥᱤ ᱛᱤᱸᱜᱚᱱᱟ ᱚᱱᱠᱟᱱ ᱡᱟᱭᱜᱟ ᱨᱮᱫᱚ ᱚᱱᱠᱟᱱ ᱦᱩᱲᱩ ᱠᱚ ᱟᱨ ᱡᱟᱦᱟᱸ ᱠᱚ ᱜᱷᱩᱴᱩ ᱧᱚᱜ ᱡᱟᱭᱜᱟ ᱠᱟᱱᱟ, ᱢᱟᱱᱮ ᱡᱟᱦᱟᱸ ᱨᱮᱫᱚ ᱩᱱᱟᱹᱜ ᱫᱟᱜ ᱵᱟᱭ ᱛᱤᱸᱜᱩᱱᱟ ᱥᱮ ᱞᱚᱜᱚᱱ ᱜᱮ ᱫᱟᱜ ᱟᱸᱡᱮᱫᱚᱜ ᱜᱮᱭᱟ, ᱚᱱᱠᱟᱱ ᱡᱟᱭᱜᱟ ᱨᱮ ᱦᱚᱸ ᱚᱱᱠᱟᱱ ᱦᱩᱲᱩ ᱠᱚᱠᱚ ᱨᱚᱦᱚᱭᱟ ᱾
ᱚᱻ ᱟᱞᱮ ᱥᱮᱫ ᱫᱚ ᱚᱱᱠᱟ ᱜᱮ ᱦᱩᱲᱩ ᱠᱚᱫᱚ ᱞᱮ ᱨᱚᱦᱚᱭ ᱜᱮᱭᱟ ᱥᱚᱨᱱᱚ ᱾ ᱥᱨᱱᱚ ᱜᱮ ᱟᱞᱮ ᱥᱮᱫ ᱫᱚ ᱵᱮᱥᱤ ᱪᱟᱞᱩ ᱟᱨᱠᱤ ᱾
ᱦᱩᱸ ᱟᱞᱮ ᱥᱚᱨᱱᱚ ᱥᱚᱨᱱᱚ ᱢᱟ ᱵᱮᱥᱤ ᱠᱚ ᱨᱚᱦᱚᱭ ᱜᱮᱭᱟ ᱛᱚ ᱾
ᱟᱨ ᱚᱱᱟ ᱫᱚ ᱢᱟᱱᱮ ᱤᱭᱟᱹ ᱨᱮᱜᱮ ᱱᱚᱝᱠᱟ ᱫᱟᱜ ᱡᱟᱭᱜᱟ ᱨᱮᱜᱮ ᱦᱩᱭ ᱫᱚ ᱦᱩᱭᱩᱜᱼᱟ ᱾ ᱠᱤᱱᱛᱩ ᱡᱮᱢᱚᱱ ᱜᱷᱩᱴᱩ ᱡᱟᱭᱜᱟ ᱠᱤᱪᱷᱩ ᱜᱷᱩᱴᱩ ᱡᱟᱭᱜᱟ ᱨᱮᱦᱚᱸ ᱢᱟᱱᱮ ᱞᱚᱞᱟᱴ ᱚᱱᱟ ᱦᱩᱲᱩ ᱠᱚᱠᱚ ᱨᱚᱦᱚᱭ ᱜᱮᱭᱟ ᱡᱟᱦᱟᱸ ᱨᱮᱫᱚ ᱠᱟᱹᱴᱤᱡ ᱞᱚᱜᱚᱱ ᱧᱚᱜ ᱫᱟᱜ ᱟᱸᱡᱮᱫᱚᱜᱼᱟ ᱚᱱᱠᱟᱱ ᱡᱟᱭᱜᱟ ᱠᱚᱨᱮ ᱾
ᱦᱳᱭ ᱟᱞᱮ ᱥᱮᱫ ᱦᱚᱸ ᱚᱱᱠᱟ ᱜᱮ ᱞᱚᱞᱟᱴ ᱦᱚᱸᱠᱚ ᱨᱚᱦᱚᱭ ᱜᱮᱭᱟ ᱜᱷᱩᱴᱩ ᱡᱟᱭᱜᱟ ᱨᱮ ᱟᱨᱠᱤ ᱾ ᱟᱨ ᱡᱟᱦᱟᱸ ᱥᱚᱨᱱᱚ ᱠᱟᱛᱷᱟᱧ ᱞᱟᱹᱭ ᱥᱚᱨᱱᱚ ᱫᱚ ᱥᱩᱫᱷᱩ ᱵᱟᱹᱭᱦᱟᱹᱲ ᱟᱨᱠᱤ ᱡᱟᱦᱟᱸ ᱠᱚᱨᱮ ᱫᱟᱜ ᱨᱮᱱᱟᱜ ᱥᱳᱨᱥ ᱢᱮᱱᱟᱜᱼᱟ ᱾ ᱫᱟᱜ ᱵᱟᱝ ᱟᱸᱡᱮᱫᱚᱜᱼᱟ, ᱫᱟᱜ ᱯᱨᱟᱭ ᱜᱮ ᱢᱟᱱᱮ ᱛᱚᱢᱵᱟ ᱛᱟᱦᱮᱱᱟ ᱡᱟᱦᱟᱸ ᱠᱚ ᱞᱟᱹᱭ ᱫᱚ ᱟᱨᱠᱤ ᱚᱱᱠᱟᱱ ᱡᱟᱭᱜᱟ ᱨᱮ ᱥᱚᱨᱱᱚ ᱦᱚᱲᱩ ᱠᱚ ᱨᱚᱦᱚᱭᱟ ᱟᱨ ᱜᱷᱩᱴᱩ ᱠᱚᱨᱮ ᱢᱟ ᱫᱟᱜ ᱢᱟ ᱵᱟᱝ ᱛᱟᱦᱮᱱᱟ ᱾ ᱟᱫᱚ ᱜᱷᱩᱴᱩ ᱦᱩᱲᱩ ᱫᱚ ᱚᱱᱟ ᱞᱚᱞᱟᱴ ᱚᱱᱟ ᱠᱚ ᱠᱚ ᱨᱚᱦᱚᱭ ᱜᱮᱭᱟ ᱾
ᱟᱫᱚ ᱱᱚᱜᱼᱚᱭ ᱡᱮᱢᱚᱱ ᱤᱡᱟᱹ ᱠᱚ ᱦᱮᱸ ᱦᱩᱲᱳ ᱠᱚᱵᱚᱱ ᱨᱚᱦᱚᱭᱮᱫᱟ, ᱡᱟᱦᱟᱸᱭ ᱪᱟᱹᱥᱤ ᱠᱚ ᱢᱮᱱᱟᱜ ᱠᱚᱣᱟ ᱟᱸ ᱟᱵᱚ ᱱᱚᱣᱟ ᱠᱚᱨᱮᱱ ᱪᱟᱹᱥᱤ ᱫᱚ ᱱᱚᱝᱠᱟ ᱟᱨᱠᱤ ᱡᱮ ᱚᱱᱟ ᱦᱳᱲᱳ ᱪᱟᱥ ᱨᱮᱱᱟᱜ ᱡᱟᱦᱟᱱᱟᱜ ᱱᱚᱝᱠᱟᱱ ᱡᱮ ᱥᱤᱠᱠᱷᱟ ᱠᱚ ᱥᱮ ᱡᱟᱦᱟᱱᱟᱜ ᱚᱱᱠᱟᱱᱟᱜ ᱜᱚᱵ ᱵᱟᱹᱱᱩᱜ ᱛᱟᱠᱚᱣᱟ ᱱᱤᱡᱮᱨ ᱛᱮ ᱡᱟᱦᱟᱸ ᱠᱚᱜᱮ ᱠᱚ ᱵᱟᱲᱟᱭ ᱠᱟᱜᱼᱟ ᱥᱮ ᱪᱮᱫ ᱱᱤᱡᱮᱛᱮ ᱡᱟᱦᱟᱸ ᱛᱤᱱᱟᱹᱜ ᱠᱚ ᱟᱭ ᱩᱢᱟᱹᱱ ᱠᱟᱜᱼᱟ ᱚᱱᱠᱟ ᱠᱟᱛᱮᱜ ᱜᱮᱠᱚ ᱪᱟᱥ ᱮᱫᱟ ᱾ ᱛᱟᱦᱚᱞᱮ ᱡᱮ ᱱᱚᱣᱟ ᱦᱩᱲᱩ ᱨᱚᱦᱚᱭ ᱨᱮᱱᱟᱜ ᱡᱟᱦᱟᱸ ᱠᱚ ᱡᱮ ᱥᱤ ᱠᱷᱟ ᱛᱟᱦᱮᱱ ᱠᱷᱟᱱ ᱡᱮ ᱛᱤᱱᱟᱹᱜ ᱜᱟᱱ ᱫᱟᱜ ᱫᱚᱨᱠᱟᱨ ᱛᱚᱞ ᱫᱚᱦᱚ ᱫᱚᱨᱠᱟᱨ ᱛᱤᱱᱟᱹᱜ ᱜᱟᱱ ᱥᱟᱨ ᱫᱚᱨᱠᱟᱨ ᱱᱚᱝᱠᱟ ᱠᱷᱟᱱ ᱢᱟ ᱵᱷᱟᱜᱤᱜ ᱟᱥᱮ?
ᱦᱮᱸ ᱚᱱᱠᱟ ᱠᱷᱟᱱ ᱫᱚ ᱵᱷᱟᱜᱤᱜ ᱟᱛᱚ ᱾
ᱮᱸᱰᱮ ᱠᱷᱟᱱ ᱫᱚ ᱵᱟᱲᱟᱭ ᱧᱟᱢ ᱫᱟᱲᱮᱭᱟᱜᱼᱟ ᱠᱚ ᱡᱮ ᱱᱤᱱᱟᱹᱜ ᱜᱟᱱ ᱡᱮ ᱱᱤᱱᱟᱹᱜ ᱜᱟᱱ ᱦᱩᱲᱩ ᱨᱮ ᱱᱤᱱᱟᱹᱜ ᱜᱟᱱ ᱫᱟᱜ ᱛᱚᱞ ᱫᱚᱦᱚ ᱫᱚᱨᱠᱟᱨ ᱾ ᱟᱨ ᱱᱚᱣᱟ ᱨᱳᱜᱽ ᱦᱩᱭ ᱞᱮᱱᱠᱷᱟᱱ ᱱᱚᱣᱟ ᱥᱟᱨ ᱮᱢ ᱫᱚᱨᱠᱟᱨ ᱥᱮ ᱱᱚᱣᱟ ᱮᱯᱨᱮ ᱫᱚᱨᱠᱟᱨ ᱦᱮᱸᱥᱮ ᱾
ᱛᱟᱦᱚᱞᱮ ᱤᱭᱟᱹ ᱵᱷᱟᱨᱚᱛ ᱥᱚᱨᱠᱟᱨ ᱢᱟ ᱜᱚᱲᱚ ᱠᱚᱭ ᱮᱢᱚᱜ ᱠᱟᱱᱟ ᱢᱟᱱᱮ ᱪᱟᱥᱵᱟᱥ ᱞᱟᱹᱜᱤᱫ ᱟᱨᱠᱤ ᱛᱟᱦᱚᱞᱮ ᱟᱯᱮ ᱚᱱᱟ ᱠᱚᱨᱮ ᱛᱤᱱᱟᱹᱜ ᱜᱟᱱ ᱜᱚᱲᱚ ᱠᱚᱠᱚ ᱧᱟᱢ ᱮᱫᱟ ᱥᱮ ᱵᱟᱝ?
ᱦᱮᱸ ᱥᱚᱨᱠᱟᱨ ᱢᱟ ᱜᱚᱲᱚᱭ ᱮᱢᱚᱜ ᱠᱟᱱ ᱜᱮᱭᱟ ᱪᱟᱥᱵᱟᱥ ᱦᱚᱛᱮ ᱛᱮ ᱾ ᱟᱫᱚ ᱧᱟᱢ ᱦᱚᱲ ᱫᱚᱠᱚ ᱧᱟᱢᱮᱫ ᱜᱮᱭᱟ ᱟᱨ
ᱩᱸ
ᱱᱚᱝᱠᱟ ᱢᱮᱱᱟᱜ ᱟᱥᱮ ᱚᱱᱟ ᱨᱮᱦᱚᱸ ᱡᱮ ᱟᱢᱟᱜ ᱦᱟᱥᱩ ᱡᱟᱭᱜᱟ, ᱛᱟᱨᱯᱚᱨᱮ ᱦᱩᱭᱩᱜ ᱠᱟᱱᱟ ᱦᱩᱜ-ᱩᱸ ᱾ ᱵᱚ ᱟ ᱪᱮᱜ ᱤᱧ ᱢᱮᱱᱟ, ᱠᱟᱨᱚᱱ ᱫᱚ ᱟᱵᱚ ᱠᱤᱪᱷᱩ ᱦᱚᱲᱟᱜ ᱫᱚ ᱱᱚᱝᱠᱟ ᱦᱚᱸ ᱛᱟᱦᱮᱱᱟ ᱡᱮ ᱦᱟᱥᱟ ᱡᱟᱭᱜᱟ ᱫᱚ ᱢᱮᱱᱟᱜ ᱛᱟᱠᱚᱣᱟ, ᱠᱤᱱᱛᱩ ᱦᱚᱭᱛᱳ ᱚᱱᱟ ᱡᱟᱭᱜᱟ ᱨᱮᱱᱟᱜ ᱨᱮᱠᱚᱰ ᱦᱚᱭᱛᱳ ᱟᱡᱟᱜ ᱧᱩᱛᱩᱢ ᱛᱮ ᱵᱟᱹᱱᱩᱜ ᱛᱟᱭᱟ ᱠᱤᱢᱵᱟ ᱦᱚ ᱛᱚ ᱡᱟᱭᱦᱳᱠ ᱱᱚᱝᱠᱟᱱᱟᱜ ᱡᱟᱦᱟᱱᱟᱜ ᱥᱚᱢᱚᱥᱥᱟ ᱠᱚ ᱡᱟᱦᱟᱸᱭᱟᱜ ᱠᱚᱣᱟᱜ ᱢᱮᱱᱟᱜᱼᱟ ᱩᱱᱠᱩ ᱠᱚ ᱦᱚᱳᱭᱛᱳ ᱵᱟᱠᱚ ᱧᱟᱢᱮᱜᱼᱟ᱾ ᱟᱨ ᱵᱟᱝᱠᱷᱟᱱ ᱦᱚᱠᱚ ᱧᱟᱢᱮᱫ ᱜᱮᱭᱟ ᱠᱚ᱾
ᱟᱪᱪᱷᱟ ᱥᱚᱨᱠᱟᱨᱤ ᱛᱚᱨᱚᱯᱷ ᱠᱷᱚᱱ ᱡᱟᱦᱟᱸ ᱢᱟᱱᱮ ᱯᱚᱭᱥᱟ ᱮᱢᱚᱜ ᱠᱟᱱᱟ ᱪᱟᱥ ᱞᱟᱹᱜᱤᱫ ᱟᱨᱠᱤ᱾ ᱚᱱᱟ ᱨᱮᱱᱟᱜ ᱧᱩᱛᱩᱢ ᱠᱚᱫᱚ ᱪᱮᱫ ᱠᱚ?
ᱢᱟᱛᱚ, ᱪᱟᱥ ᱞᱟᱹᱜᱤᱫ ᱡᱟᱦᱟᱸ ᱠᱤᱢ ᱠᱚ ᱢᱮᱱᱟᱜᱼᱟ ᱚᱱᱟᱢᱟ ᱪᱮᱜ ᱠᱚ ᱢᱮᱱᱟᱜᱼᱟ ᱤᱧᱦᱚᱸ ᱩᱱᱟᱹᱜ ᱡᱷᱚᱛᱚ ᱫᱚ ᱵᱟᱲᱟᱭ ᱵᱟᱹᱱᱩᱜ ᱛᱤᱧᱟ ᱢᱮᱜᱴᱟᱱ ᱫᱚ ᱡᱟᱦᱟᱸ ᱯᱤᱮᱢ ᱠᱤᱥᱟᱱ ᱢᱮᱱᱟᱜᱼᱟ ᱡᱟᱦᱟᱸ ᱯᱨᱚᱫᱷᱟᱱ ᱢᱚᱱᱛᱨᱤᱭᱟᱜ ᱛᱚᱵᱤᱞ ᱠᱷᱚᱱ ᱡᱟᱦᱟᱸ ᱯᱚᱭᱥᱟ ᱠᱚ ᱮᱢᱚᱜ ᱠᱟᱱᱟ ᱪᱟᱥ ᱞᱟᱹᱜᱤᱫ ᱛᱮ ᱜᱚᱲᱚ ᱚᱱᱟ ᱠᱚᱨᱮᱱᱟᱜ ᱠᱟᱛᱷᱟ ᱜᱮ ᱚᱱᱟᱜᱮ ᱟᱹᱰᱤ ᱠᱚ ᱟᱹᱰᱤ ᱜᱟᱱ ᱱᱚᱣᱟ ᱠᱚᱨᱮ ᱠᱚ ᱧᱟᱢ ᱵᱟᱲᱟᱭᱮᱜᱼᱟ᱾
ᱟᱪᱪᱷᱟ ᱡᱟᱦᱟᱸᱢ ᱞᱟᱹᱭᱫᱟ ᱯᱤ ᱮᱢ ᱠᱤᱥᱟᱱ ᱡᱳᱡᱚᱱᱟ, ᱚᱱᱟ ᱫᱚ ᱵᱚᱪᱷᱚᱨ ᱨᱮ ᱢᱟᱱᱮ ᱛᱤᱱᱟᱹᱜ ᱵᱟᱨ ᱯᱚᱭᱥᱟᱭ ᱮᱢᱚᱜᱼᱟ ᱥᱚᱨᱠᱟᱨ?
ᱱᱚᱣᱟ ᱯᱤ ᱮᱢ ᱠᱤᱥᱟᱱ ᱡᱳᱡᱚᱱᱟ ᱨᱮᱫᱚ ᱵᱚᱪᱷᱚᱨ ᱨᱮ ᱛᱤᱱᱟᱹᱜ ᱫᱷᱟᱣ, ᱯᱮ ᱫᱷᱟᱣ ᱢᱟᱱᱮ ᱦᱚᱭ ᱯᱚᱭᱥᱟᱭ ᱮᱢᱚᱜᱼᱟ᱾
ᱚᱻ ᱛᱤᱱᱟᱹᱜ ᱠᱟᱛᱮ ᱮᱢᱚᱜ ᱜᱮᱭᱟᱭ?
ᱢᱟᱲᱟᱝ ᱫᱚ ᱯᱮ ᱫᱷᱟᱣ᱾ ᱫᱩ ᱦᱟᱡᱟᱨ ᱠᱟᱛᱮ ᱵᱟᱨ ᱦᱟᱡᱟᱨ ᱠᱟᱛᱮ ᱢᱟᱲᱮ ᱦᱚᱭ ᱮᱢᱚᱜ ᱠᱟᱱ ᱛᱟᱦᱮᱸᱱᱟ, ᱟᱨ ᱱᱮᱛᱟᱨ ᱠᱚ ᱞᱟᱹᱭ ᱫᱟ ᱡᱮ ᱟᱵᱚ ᱢᱟᱱᱮ ᱳᱭᱮᱥᱴ ᱵᱮᱝᱜᱚᱞ ᱞᱟᱹᱜᱤᱫ ᱛᱮ ᱮ ᱥᱮ ᱜᱚᱴᱟ ᱜᱮ ᱦᱟᱜ ᱚᱱᱟ ᱫᱚ ᱯᱨᱳᱚᱡᱳᱡᱚᱼᱟ ᱦᱳᱭᱛᱚ᱾
ᱩᱸ᱾
ᱟᱜ ᱵᱟᱲᱦᱟᱣᱮᱜ ᱟᱠᱚ ᱡᱮ ᱯᱮ ᱪᱷᱚ ᱦᱟᱡᱟᱨ ᱠᱷᱚᱱᱟᱜ ᱱᱚ ᱦᱟᱡᱟᱨᱮᱜ ᱟᱠᱚ᱾
ᱦᱩᱸ᱾
ᱟᱨ ᱡᱟᱦᱟᱸ ᱢᱟᱱᱮ ᱱᱚ ᱦᱟᱡᱟᱨ ᱴᱟᱠᱟ ᱵᱤᱱ ᱞᱟᱹᱭ ᱠᱮᱫᱟ ᱮᱢᱚᱜ ᱠᱟᱱᱟᱭ ᱟᱨᱠᱤ ᱟᱫᱚ ᱚᱱᱟ ᱫᱚ ᱟᱵᱤᱱᱟᱜ ᱢᱚᱛᱟᱢᱚᱛ ᱛᱮ ᱚᱠᱟ ᱞᱮᱠᱟ ᱚᱱᱟ ᱮᱢ ᱫᱚ ᱴᱷᱤᱠ ᱜᱮ ᱠᱟᱱᱟ ᱥᱮ ᱟᱨ ᱠᱟᱹᱡ ᱵᱟᱹᱲᱛᱤ ᱮᱢ ᱞᱮᱱᱠᱷᱟᱱ ᱫᱚ ᱟᱨᱚ ᱵᱷᱟᱜᱮ ᱠᱚᱜᱼᱟ᱾
ᱚᱱᱟ ᱛᱮᱠᱤ ᱡᱟᱦᱟᱸ ᱮᱢᱚᱜ ᱠᱟᱱᱟ ᱚᱱᱟ ᱛᱮᱠᱤ ᱪᱟᱥᱼᱵᱟᱥ ᱡᱚᱛᱚ ᱠᱚᱢᱯᱞᱤᱴᱚᱜ ᱠᱟᱱᱟ? ᱥᱮ ᱟᱨ ᱠᱟᱹᱡ ᱮᱢ ᱞᱮᱱᱠᱷᱟᱱ ᱫᱚ ᱟᱨᱚ ᱵᱷᱟᱹᱜᱤ ᱠᱚᱜᱼᱟ ᱟᱨᱠᱤ᱾
ᱵᱟᱝᱼᱟ ᱚᱱᱟ ᱫᱚ ᱱᱚᱣᱟ ᱫᱚ ᱪᱮᱜ ᱞᱮᱠᱟ ᱢᱟᱱᱮ, ᱥᱚᱨᱠᱟᱨᱚ ᱱᱚᱣᱟ ᱫᱚ ᱪᱤᱫ ᱠᱚ ᱞᱟᱹᱭᱟ ᱤᱥᱠᱤᱢ ᱠᱟᱱᱟ ᱥᱮ ᱢᱤᱫᱴᱮᱱ ᱵᱷᱟᱛᱟ ᱠᱟᱱᱟ, ᱡᱮ ᱚᱱᱟ ᱛᱮᱜᱮ ᱟ ᱡᱷᱚᱛᱚ ᱦᱚᱲᱟᱜ ᱧᱮᱞᱢᱮ ᱡᱷᱚᱛᱚ ᱦᱚᱲᱟᱜ ᱦᱟᱥ ᱡᱟᱭᱜᱟ ᱢᱟᱛᱚ ᱵᱟᱭ ᱥᱚᱢᱟᱱ ᱥᱮ᱾
ᱦᱮ᱾
ᱡᱟᱦᱟᱸᱭ ᱦᱚᱭᱛᱚ ᱠᱤᱪᱷᱩ ᱠᱚᱢ ᱧᱚᱜ ᱦᱟᱥᱟ ᱛᱟᱭ ᱠᱚᱢ ᱧᱚᱜ ᱦᱟᱥᱟ ᱡᱟᱭᱜᱟᱛᱮ ᱩᱱᱤᱭᱟᱜ ᱫᱚ ᱦᱚᱭᱛᱚ ᱦᱩᱭᱩᱜ ᱠᱟᱱᱟ, ᱟᱨ ᱡᱟᱦᱟᱸᱭ ᱠᱚᱣᱟᱜ ᱟᱹᱰᱤ ᱜᱟᱱ ᱜᱮ ᱫᱷᱟᱹᱨ ᱮ ᱠᱟᱹᱴᱤᱱ ᱫᱷᱟᱹᱨ ᱧᱚᱜ ᱛᱟᱠᱚᱣᱟ ᱥᱮ ᱡᱟᱭᱜᱟ ᱩᱱᱠᱩᱣᱟᱜ ᱫᱚ ᱦᱚᱭᱛᱚ ᱵᱟᱝ ᱦᱩᱭᱩᱜ ᱠᱟᱱᱟ, ᱠᱤᱱᱛᱩ ᱱᱚᱣᱟ ᱢᱟ ᱮᱠᱠᱟ ᱡᱳᱡᱚᱱᱟ ᱨᱮ ᱯᱟᱲᱟᱜ ᱠᱟᱱᱟ ᱥᱮ ᱜᱚᱲᱚ ᱠᱟᱱᱟ, ᱡᱮ ᱚᱱᱠᱟ ᱛᱚ ᱡᱮ ᱮᱠᱫᱚᱢ ᱚᱱᱟ ᱯᱚᱭᱥᱟ ᱛᱮᱜᱮ ᱡᱷᱚᱛᱚ ᱠᱚᱨ-ᱠᱷᱚᱨᱪᱟ ᱩᱴᱷᱟᱹᱜᱼᱟ᱾ ᱚᱱᱠᱟ ᱛᱚ ᱥᱚᱨᱠᱟᱨ ᱦᱚᱸ ᱵᱟᱭ ᱮᱢ ᱫᱟᱲᱮᱭᱟᱜᱼᱟ ᱥᱮ᱾ ᱡᱮ ᱥᱚᱨᱠᱟᱨ ᱡᱟᱦᱟᱸᱭ ᱯᱚᱭᱥᱟᱭ ᱮᱢᱟᱢᱟ ᱚᱱᱟ ᱯᱚᱭᱥᱟ ᱛᱮᱜᱮ ᱟᱢᱟᱜ ᱡᱷᱚᱛᱚ ᱪᱟᱥ ᱨᱮᱱᱟᱜ ᱡᱟᱦᱟᱸ ᱛᱤᱱᱟᱹᱜ ᱠᱷᱚᱨᱪᱟ ᱢᱮᱱᱟᱜ ᱛᱟᱢᱟ ᱡᱟ ᱡᱟᱵᱚᱛᱤᱭᱚ ᱠᱷᱚᱨᱪᱟ ᱡᱷᱚᱛᱚ ᱩᱴᱷᱟᱹᱜ ᱛᱟᱢᱟ᱾ ᱚᱱᱠᱟ ᱢᱟᱛᱚ ᱥᱚᱨᱠᱟᱨ ᱵᱟᱭ ᱮᱢ ᱫᱟᱲᱮᱭᱟᱜᱼᱟ ᱟᱡ ᱦᱚᱸ, ᱟᱨ ᱡᱟᱦᱟᱸ ᱛᱤᱱᱟᱹᱜ ᱢᱟᱱᱮ ᱪᱤᱜ ᱠᱚ ᱞᱟᱹᱭᱟ ᱱᱚᱣᱟ ᱫᱚ? ᱜᱚᱲᱚ ᱞᱮᱠᱟ ᱡᱮᱢᱚᱱ ᱦᱚᱭᱛᱚ ᱪᱟᱥ ᱨᱮ ᱜᱚᱲᱚ ᱱᱚᱣᱟ ᱫᱚ ᱦᱮᱸ, ᱮᱴᱟᱜ ᱠᱤᱪᱷᱩ ᱨᱮᱦᱚᱸ ᱡᱟᱦᱟᱸ ᱦᱚᱭᱛᱚ ᱵᱷᱟᱛᱟ ᱠᱚᱠᱚ ᱧᱟᱢᱟ ᱮᱴᱟᱜ ᱦᱚᱭᱛᱚ᱾ ᱵᱟᱨᱫᱷᱚᱠᱚ ᱠᱤᱢᱵᱟ ᱵᱤᱫᱷᱚᱵᱟ ᱵᱷᱟᱛᱟ ᱠᱤᱝᱵᱟ ᱱᱚᱜᱼᱚᱭ ᱡᱟᱦᱟᱸ ᱱᱮᱛᱟᱨ ᱤᱭᱟᱹ ᱠᱚ ᱩᱸᱻ ᱱᱚᱝᱠᱟ ᱟᱨᱠᱤ ᱾ ᱵᱮᱠᱟᱨ ᱠᱚ ᱞᱟᱹᱜᱤᱫ ᱛᱮ ᱡᱟᱦᱟᱸ ᱵᱷᱟᱛᱟ ᱠᱚ ᱾ ᱛᱚ ᱚᱱᱟ ᱛᱮᱠᱤ ᱩᱱᱤᱭᱟᱜ ᱯᱩᱨᱟ, ᱟᱡᱟᱜ ᱡᱚᱛᱚ ᱩᱛᱟᱹᱜ ᱛᱟᱭᱟ ᱚᱱᱠᱟ ᱫᱚ ᱵᱟᱝᱟ ᱚᱱᱟ ᱞᱟᱹᱜᱤᱫ ᱛᱮᱫᱚ ᱦᱚᱭᱛᱚ ᱵᱟᱝ ᱠᱤᱱᱛᱩ ᱠᱤᱪᱷᱩᱴᱟᱜ ᱨᱮᱦᱚᱸ ᱜᱚᱲᱚᱭ ᱧᱟᱢᱟ ᱚᱱᱠᱟ ᱨᱚᱠᱚᱢ ᱾
ᱟᱪᱪᱷᱟ ᱱᱚᱣᱟ ᱡᱟᱦᱟᱸ ᱯᱤᱭᱮᱢ ᱠᱤᱥᱟᱱ ᱡᱚᱡᱚᱱᱟ ᱡᱟᱦᱟᱸ ᱵᱷᱟᱨᱚᱛ ᱥᱚᱨᱠᱟᱨ ᱮᱢᱚᱜ ᱠᱟᱱᱟ ᱾ ᱚᱱᱟ ᱮᱢ ᱠᱟᱛᱮ ᱠᱤ ᱪᱟᱥ ᱵᱟᱥ ᱨᱮᱱᱟᱜ ᱠᱤᱪᱷᱩ ᱰᱮᱵᱷᱞᱚᱯᱢᱮᱱᱴ ᱦᱩᱭᱩᱜ ᱠᱟᱱ ᱞᱮᱠᱟ ᱢᱚᱱᱮᱭᱟ ᱥᱮ ᱚᱠᱟᱞᱮᱠᱟ?
ᱚᱱᱟ ᱮᱢ ᱠᱟᱛᱮ ᱰᱮᱵᱷᱞᱚᱯᱢᱮᱱᱴ ᱟᱫᱚ ᱚᱱᱮ ᱢᱟᱛᱚ ᱦᱟᱸᱜ ᱱᱤᱡᱮ ᱢᱟ ᱚᱱᱟ ᱠᱚᱛᱚ ᱵᱟᱝ ᱥᱟᱨᱵᱷᱮ ᱦᱩᱭᱩᱜ ᱠᱟᱱᱟ ᱥᱮ ᱾ ᱥᱮ ᱵᱟᱠᱚ ᱰᱮᱵᱷᱞᱚᱯᱢᱮᱱᱴ ᱮᱫᱟ ᱠᱤᱱᱛᱩ ᱱᱚᱣᱟ ᱡᱟᱦᱟᱸ ᱯᱚᱭᱥᱟᱭ ᱮᱢᱚᱜ ᱠᱟᱱᱟ ᱚᱱᱟᱛᱮ ᱡᱟᱦᱟᱸᱭ ᱠᱚᱣᱟᱜ ᱟ ᱦᱚᱭᱛᱚ ᱠᱤᱪᱷᱩ ᱪᱟᱥᱵᱟᱥ ᱨᱮ ᱮᱴᱠᱮᱴᱚᱬᱮ ᱦᱩᱭᱩᱜ ᱠᱟᱱ ᱛᱟᱦᱮᱸᱜ ᱡᱮ ᱴᱟᱠᱟ ᱯᱚᱭᱥᱟ ᱠᱷᱟᱹᱛᱤᱨ ᱛᱮ ᱱᱮᱛᱟᱨ ᱢᱟ ᱪᱟᱥᱵᱟᱥ ᱨᱮ ᱟᱹᱰᱤ ᱜᱟᱱ ᱜᱮ ᱴᱟᱠᱟ ᱯᱚᱭᱥᱟ ᱠᱚᱦᱚᱸ ᱞᱟᱹᱠᱛᱤ ᱠᱟᱱ ᱜᱮᱭᱟ ᱾ ᱡᱮᱢᱚᱱ ᱚᱱᱟ ᱨᱮᱦᱚᱸ ᱫᱟᱢ ᱠᱚ ᱵᱮᱥᱤ ᱜᱮᱭᱟ ᱾ ᱠᱤ ᱜᱟᱹᱰᱤ ᱠᱚᱛᱮᱢ ᱥᱤ ᱦᱚᱪᱚᱭᱟ ᱚᱱᱟ ᱨᱮᱦᱚᱸ ᱫᱟᱢ ᱵᱮᱥᱤ ᱜᱮᱭᱟ ᱠᱤᱢᱵᱟ ᱱᱚᱝᱠᱟ ᱥᱟᱨ ᱠᱚ ᱨᱟᱥᱟᱭᱚᱱᱤᱠ ᱥᱟᱨ ᱠᱚ ᱡᱟᱦᱟᱸ ᱠᱚ ᱠᱤᱨᱤᱧ ᱦᱩᱭᱩᱜᱼᱟ ᱾ ᱠᱚ ᱞᱟᱹᱜᱤᱫ ᱛᱮᱦᱚᱸ ᱴᱟᱠᱟ ᱯᱚᱭᱥᱟ ᱞᱟᱜᱟᱜ ᱠᱟᱱ ᱜᱮᱭᱟ ᱛᱚ ᱚᱱᱟ ᱞᱟᱹᱜᱤᱫ ᱛᱮ ᱦᱭᱛᱚ ᱠᱤᱪᱷᱩ ᱜᱚᱲᱚ ᱠᱚ ᱧᱟᱢᱮᱜᱼᱟ ᱾ ᱠᱤᱪᱷᱩ ᱜᱚᱲᱚ ᱠᱚ ᱧᱟᱢᱮᱜᱼᱟ ᱡᱟᱦᱟᱸᱭ ᱠᱚ ᱮᱠᱫᱚᱢ ᱜᱮ ᱦᱚᱭᱛᱚ ᱴᱟᱠᱟ ᱯᱚᱭᱥᱟ ᱨᱮᱱ ᱠᱟᱹᱴᱤᱡ ᱮᱴᱠᱮᱴᱚᱲᱟ ᱨᱮᱠᱚ ᱛᱟᱦᱮᱱᱟ ᱾ ᱚᱱᱠᱟᱱ ᱠᱚ ᱛᱚ ᱠᱤᱪᱷᱩ ᱨᱮᱦᱚᱸ ᱡᱟᱦᱟᱱᱟᱜ ᱜᱮ ᱡᱩᱫᱤ ᱡᱚᱡᱚᱱᱟ ᱪᱟᱞᱟᱜᱼᱟ ᱡᱟᱦᱟᱸᱱᱟᱜ ᱜᱮ ᱡᱚᱡᱚᱱᱟ ᱦᱩᱭᱩᱜᱼᱟ ᱡᱟᱦᱟᱱᱟᱜ ᱜᱮ ᱥᱠᱤᱢ ᱧᱟᱢᱚᱜᱼᱟ ᱚᱱᱟ ᱨᱮᱱᱟᱜ ᱫᱚ ᱠᱷᱟᱨᱟᱯ ᱫᱤᱠ ᱫᱚ ᱵᱟᱝ ᱛᱟᱦᱮᱱ ᱜᱮᱭᱟ ᱾ ᱦᱚᱲ ᱫᱚ ᱟᱹᱰᱤ ᱨᱚᱠᱚᱢ ᱠᱚ ᱢᱮᱱ ᱨᱮᱦᱚᱸ ᱤᱧᱫᱩᱧ ᱢᱚᱱᱮᱭᱟ ᱾ ᱡᱮ ᱜᱚᱲᱟ ᱫᱚ ᱠᱤᱪᱷᱩ ᱨᱮᱦᱚᱸ ᱧᱟᱢᱚᱜ ᱜᱮᱭᱟ ᱾
ᱟᱪᱪᱷᱟ ᱤᱭᱟᱹ ᱵᱷᱟᱨᱚᱛ ᱫᱤᱥᱚᱢ ᱨᱮᱱᱟᱜ ᱠᱟᱛᱷᱟ ᱜᱮ ᱞᱟᱹᱭᱚ ᱜᱚᱜ ᱠᱟᱱᱟ ᱦᱮᱸ ᱾ ᱤᱭᱟᱹ ᱵᱷᱟᱨᱚᱛ ᱫᱤᱥᱚᱢ ᱨᱮᱫᱚ ᱢᱟᱱᱮ ᱚᱠᱟᱴᱟᱜ ᱢᱟᱱᱮ ᱵᱤᱥᱤ ᱠᱚ ᱪᱟᱥᱵᱟᱥ ᱜᱮᱭᱟ ᱟᱨᱠᱤ? ᱦᱩᱲᱩ ᱥᱮ ᱜᱩᱦᱩᱢ ᱥᱮ ᱛᱩᱲᱤ ᱥᱮ ᱠᱚᱥᱞᱟ ᱟᱨᱚ ᱚᱱᱠᱟᱱᱟᱜ ᱢᱮᱱᱟᱜ ᱟᱛᱚ ᱪᱟᱥ ᱨᱮᱱᱟᱜ
ᱟᱫᱚ ᱵᱷᱟᱨᱚᱛ ᱫᱤᱥᱚᱢ ᱢᱟ ᱟᱹᱰᱤ ᱢᱟᱨᱟᱝ ᱫᱤᱥᱚᱢ ᱠᱟᱱᱟ ᱛᱚ ᱵᱷᱟᱨᱚᱛ ᱫᱤᱥᱚᱢ ᱟᱹᱰᱤ ᱢᱟᱨᱟᱝ ᱫᱤᱥᱚᱢ ᱠᱟᱱᱟ ᱟᱨ ᱜᱚᱴᱟ ᱜᱚᱴᱟ ᱨᱮᱱᱟᱜ ᱦᱟᱥᱟ ᱡᱟᱭᱜᱟ ᱦᱚᱸ ᱵᱟᱝ ᱢᱤᱫ ᱨᱚᱠᱚᱢᱟ ᱾
ᱟᱪᱪᱷᱟ ᱾
ᱠᱚᱴᱟ ᱨᱮᱱᱟᱜ ᱦᱟᱥᱟ ᱡᱟᱭᱜᱟ ᱦᱚᱸ ᱵᱟᱝ ᱢᱤᱫ ᱨᱚᱠᱚᱢᱟ ᱟᱨ ᱱᱚᱣᱟ ᱫᱚ ᱟᱹᱰᱤ ᱢᱟᱨᱟᱝ ᱫᱤᱥᱚᱢ ᱠᱟᱱᱟ ᱾ ᱛᱚ ᱤᱧ ᱡᱟᱦᱟᱸ ᱛᱤᱱᱟᱹᱜ ᱤᱧᱟᱹᱜ ᱵᱟᱲᱟᱭ ᱢᱮᱱᱟᱜ ᱛᱤᱧᱟᱹ ᱚᱱᱟ ᱞᱮᱠᱟᱛᱤᱧ ᱢᱮᱱ ᱫᱟᱲᱮᱭᱟᱜᱼᱟ ᱡᱮ ᱦᱩᱲᱩ ᱟᱨ ᱜᱩᱦᱩᱢ ᱱᱤᱭᱟᱹ ᱵᱟᱨᱭᱟ ᱡᱟᱹᱥᱛᱤ ᱠᱚ ᱪᱟᱥᱟ ᱵᱷᱟᱨᱚᱛ ᱫᱤᱥᱚᱢ ᱨᱮᱫᱚ ᱾ ᱡᱮᱢᱚᱱ ᱱᱚᱛᱮ ᱚᱭᱮᱥᱴ ᱵᱮᱝᱜᱚᱞ ᱡᱷᱟᱲᱠᱷᱚᱸᱰ ᱵᱤᱦᱟᱨ ᱪᱷᱚᱛᱤᱥᱜᱚᱲ ᱱᱚᱛᱮ ᱦᱚᱭᱛᱚ ᱱᱚᱛᱮ ᱟᱥᱟᱢ ᱱᱤᱭᱟᱹ ᱠᱚ ᱱᱚᱣᱟ ᱛᱮ ᱚᱲᱤᱥᱟ ᱱᱤᱭᱟᱹ ᱠᱚᱨᱮ ᱫᱚ